ᱦᱮᱸᱡᱳ
ᱦᱮᱸ ᱟᱞᱤᱧᱟᱜ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱹᱱᱟᱹ
ᱦᱮᱸ ᱛᱟᱦᱚᱞᱮ ᱪᱮᱫ ᱞᱮᱠᱟ ᱢᱮᱱᱟᱜ ᱵᱤᱱᱟ
ᱦᱮᱸ ᱢᱮᱱᱟᱜ ᱫᱚ ᱱᱚᱜ-ᱚᱭ ᱵᱷᱟᱭᱤ ᱜᱮ ᱵᱷᱟᱜᱤ ᱫᱚ ᱢᱚᱴᱟᱢᱩᱴᱤ ᱦᱟᱛᱟᱭ ᱵᱟᱲᱟᱜ ᱜᱮ
ᱟᱪᱪᱷᱟ ᱛᱟᱦᱚᱞᱮ ᱟᱵᱤᱱ ᱨᱮᱱ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱣᱟ
ᱚᱲᱟᱜ ᱦᱚᱲ ᱠᱚᱦᱚᱸ ᱱᱟᱯᱟᱭ ᱵᱟᱲᱟ ᱜᱮᱭᱟ ᱠᱚ ᱥᱟᱱᱟᱢ ᱠᱚᱜᱮ
ᱟᱹᱵᱤᱱ ᱛᱟᱦᱚᱞᱮ ᱞᱟᱹᱭ ᱵᱤᱱ ᱟᱹᱵᱤᱱ ᱪᱮᱫ ᱞᱮᱠᱟ ᱢᱮᱱᱟᱜ ᱟᱠᱟᱫ ᱵᱤᱱᱟ
ᱦᱮᱸ ᱟᱞᱤᱧ ᱦᱚᱸ ᱱᱤᱛᱚᱜ ᱫᱚ ᱱᱟᱯᱟᱭ ᱜᱮ ᱢᱮᱱᱟᱜ-ᱟ ᱛᱟᱞᱦᱮ ᱟᱯᱮ ᱥᱮᱫ ᱪᱮᱫᱞᱮᱠᱟ ᱦᱳ ᱫᱟᱜ ᱡᱟᱹᱲᱤ ᱠᱚ ᱦᱩᱭᱩᱜ ᱠᱟᱱᱟ ᱥᱮ ᱵᱟᱝ
ᱦ ᱫᱟᱜ ᱡᱟᱹᱲᱤ ᱫᱚ ᱦᱩᱭᱩᱜ ᱠᱟᱱ ᱜᱮᱭᱟ ᱤᱱᱟᱹ ᱥᱮᱛᱟᱜ ᱨᱮ ᱦᱮᱸ ᱧᱤᱫᱟᱹ ᱫᱷᱟᱨᱟ ᱫᱚ ᱪᱟᱞᱟᱣ ᱧᱤᱫᱟᱹ ᱫᱚ ᱫᱚᱢᱮ ᱫᱟᱜ ᱜᱮᱭᱟᱭ ᱢᱟᱱᱮ ᱧᱤᱫᱟᱹ ᱜᱮ ᱫᱟᱜ ᱠᱮᱫᱟᱭ ᱱᱤᱛᱚᱜ ᱫᱚ ᱦᱜ ᱵᱟᱭ ᱫᱟᱜ ᱮᱫᱟ ᱨᱤᱢᱤᱞ ᱟᱠᱟᱭ-ᱟ ᱦ ᱟᱫᱚ ᱮ ᱠᱟᱹᱴᱤᱡ ᱠᱟᱹᱴᱤᱡ ᱡᱚᱨᱚ ᱵᱟᱲᱟᱭ ᱫᱟᱭ ᱢᱤᱫ ᱵᱟᱨ ᱚᱱᱠᱟ ᱫᱚ ᱵᱟᱝ
ᱟᱪᱪᱷᱟ ᱦᱮᱸ ᱟᱞᱮᱥᱮᱫ ᱦᱚᱸ ᱚᱱᱠᱟᱜᱮ ᱫᱟᱜ ᱡᱟᱹᱲᱤ ᱫᱚ ᱧᱤᱫᱟᱹ ᱠᱷᱚᱱᱟᱜ ᱜᱮ ᱫᱟᱜ ᱮ ᱟᱭ ᱱᱤᱛᱚᱜ ᱦᱚᱸ ᱟᱞᱮ ᱥᱮᱫ ᱫᱚ ᱝᱠᱟ ᱠᱟᱹᱴᱤᱡ ᱠᱟᱹᱴᱤᱡ ᱫᱚ ᱡᱷᱤᱯᱤᱠ ᱡᱷᱤᱯᱤᱠ ᱫᱟᱜ ᱡᱚᱨᱚᱜ ᱠᱟᱱ ᱜᱮᱭᱟ ᱱᱚᱝᱠᱟ ᱢᱟᱱᱮ ᱯᱷᱟᱸᱠᱟ ᱫᱚ ᱵᱟᱭ ᱯᱷᱟᱸᱠᱟᱭᱮᱫ-ᱟ ᱢᱮᱱᱠᱷᱟᱱ ᱫᱟᱜ ᱮᱜ ᱨᱮᱦᱚᱸᱭ ᱚᱱᱠᱟ ᱦᱳᱭ ᱫᱟᱜ ᱮᱫ ᱨᱮᱦᱚᱸ ᱚᱱᱠᱟ ᱞᱮᱠᱟ ᱡᱮ ᱠᱟᱹᱢᱤ ᱨᱮ ᱞᱟᱜᱟᱜ ᱞᱮᱠᱟ ᱫᱚ ᱵᱟᱭ ᱫᱟᱜ ᱮᱫᱟ ᱡᱮ ᱫᱚᱢᱮ ᱠᱷᱮᱛ ᱵᱟᱹᱫ ᱠᱚ ᱯᱮᱨᱮᱡᱚᱜ ᱠᱟᱱᱟ ᱱᱚᱝᱠᱟ ᱫᱚ ᱵᱟᱝ
ᱚ ᱟᱞᱮ ᱥᱮᱫ ᱫᱚ ᱯᱩᱨᱟᱹ ᱯᱮᱨᱮᱡ ᱟᱠᱟᱱᱟ ᱜᱚᱴᱟ ᱜᱮ ᱦᱟᱸᱜ ᱮᱠᱷᱚᱱ ᱜᱟᱹᱰᱭᱟᱹ ᱠᱚᱦᱚᱸ ᱠᱚᱢ ᱫᱟᱜ ᱛᱟᱦᱮᱸ ᱠᱟᱱᱟ ᱯᱮᱨᱮᱡ ᱟᱠᱟᱱᱟ ᱦᱟᱹᱠᱩ ᱠᱚᱠᱚ ᱫᱟᱹᱲ ᱪᱩᱫᱚᱜ ᱠᱟᱱᱟ ᱟᱫᱚ ᱩᱱᱠᱩᱜᱮᱞᱮ ᱥᱟᱵ ᱵᱟᱲᱟᱭᱮᱫ ᱠᱚ ᱛᱟᱦᱮᱸᱱᱟ ᱥᱮᱛᱟᱜ ᱵᱮᱲᱟ ᱫᱚ
ᱚ ᱟᱹᱰᱤ ᱵᱮᱥ ᱛᱟᱞᱮ ᱛᱚ ᱟᱯᱮᱥᱮᱫ ᱫᱚ ᱚᱱᱠᱟ ᱡᱳᱨ ᱜᱮᱭ ᱫᱟᱜ ᱡᱟᱹᱲᱤᱭᱟ ᱟᱠᱟᱫᱟᱭ
ᱦᱮᱸ ᱡᱳᱨ ᱜᱮ ᱫᱟᱜ ᱟᱠᱟᱫᱟᱜ ᱢᱟᱱᱮ ᱦᱚᱞᱟ ᱫᱮ ᱠᱷᱟᱱ ᱫᱚ ᱢᱟᱱᱮ ᱠᱚᱢ ᱜᱮ ᱫᱟᱜ ᱜᱚᱫ ᱵᱟᱝ ᱛᱟᱦᱮᱸ ᱠᱟᱱᱟ ᱫᱟᱜ ᱠᱚ ᱾ ᱚᱱᱠᱟ ᱞᱤᱸᱜᱤ ᱦᱚᱸ ᱵᱟᱝ ᱞᱤᱜᱤ ᱵᱟᱲᱟᱜ ᱠᱟᱱ ᱛᱟᱦᱮᱸᱫ ᱾ ᱟᱫᱚ ᱚᱱᱮ ᱧᱤᱫᱟᱹ ᱚᱱᱮ ᱟᱹᱰᱤ ᱡᱳᱨ ᱜᱮ ᱫᱟᱜ ᱟᱠᱟᱫ ᱟᱭ ᱛᱚ ᱾ ᱟᱫᱚ ᱚᱱᱟᱛᱮ ᱜᱟᱹᱰᱭᱟᱹ ᱠᱚ ᱯᱮᱨᱮᱡ ᱮᱱ ᱠᱷᱟᱱ ᱟᱫᱚ ᱡᱚᱛᱚ ᱩᱰᱩᱠᱚᱜ ᱠᱟᱱᱟ ᱫᱟᱜ ᱾ ᱫᱟᱜ ᱩᱰᱩᱠ ᱠᱟᱱ ᱛᱟᱠᱚᱣᱟ ᱦᱟᱱᱟ ᱜᱟᱹᱰ ᱫᱟᱜ ᱱᱟᱣᱟ ᱜᱟᱹᱰᱭᱟᱹ ᱫᱟᱜ ᱨᱮ ᱢᱮᱥᱟᱜ ᱠᱟᱱ ᱠᱷᱟᱱ ᱜᱮ ᱦᱟᱸᱜ ᱟᱫᱚ ᱩᱱᱠᱩ ᱦᱟᱹᱠᱩ ᱠᱚ ᱡᱟᱦᱟᱸ ᱛᱤᱱᱟᱹᱜ ᱚᱱᱟ ᱟᱲᱟᱜ ᱠᱚ ᱛᱟᱦᱮᱸ ᱠᱟᱱᱟ ᱾ ᱩᱱᱠᱩ ᱠᱚ ᱫᱟᱹᱲ ᱩᱰᱩᱠᱚᱜ ᱠᱟᱱᱟ ᱾ ᱩᱱᱠᱩ ᱜᱮ ᱛᱮᱦᱮᱧ ᱫᱚ ᱥᱮᱛᱟᱜ ᱵᱮᱲᱟ ᱞᱮ ᱥᱟᱵ ᱵᱟᱲᱟᱭᱮᱫ ᱠᱚ ᱛᱟᱦᱮᱸᱫ ᱾ ᱚᱠᱚᱭ ᱠᱚ ᱢᱚᱥᱟᱨᱤ ᱠᱚ ᱡᱟᱞ ᱜᱷᱩᱱᱤ ᱯᱟᱴᱟ ᱚᱠᱚᱭ ᱚᱠᱟ ᱞᱮᱠᱟᱭ ᱥᱟᱵ ᱫᱟᱲᱮᱭᱟᱠᱚ ᱠᱟᱱᱟᱭ ᱾
ᱡᱟᱦᱟᱸ ᱞᱮᱠᱟ ᱠᱟᱛᱮ ᱜᱮ ᱥᱟᱵ ᱛᱟᱦᱞᱮ ᱟᱯᱮᱥᱮᱫ ᱡᱟᱹᱱᱤᱡ ᱡᱩᱨ ᱧᱚᱜ ᱜᱮ ᱡᱟᱹᱲᱤ ᱠᱚ ᱦᱩᱭ ᱟᱠᱟᱱᱟ ᱾ ᱚᱱᱠᱟ ᱛᱮᱫᱚ ᱟᱞᱮᱥᱮᱫ ᱫᱚ ᱫᱚᱢᱮ ᱡᱳᱨ ᱫᱚ ᱵᱟᱭ ᱫᱟᱜ ᱫᱟᱜ ᱡᱟᱹᱲᱤ ᱟᱠᱟᱫᱟ ᱦᱟᱜ ᱠᱷᱟᱱ
ᱦᱚᱭ
ᱚ ᱦᱚᱸ ᱛᱟᱦᱚᱞᱮ ᱪᱟᱥ ᱠᱟᱹᱢᱤ ᱫᱚ ᱮᱛᱚᱦᱚᱵ ᱠᱟᱜ-ᱟ ᱯᱮ
ᱦᱮᱸ ᱪᱟᱥ ᱠᱟᱹᱢᱤ ᱫᱚ ᱦᱟᱸᱜ ᱚᱱᱮ ᱵᱟᱹᱭᱦᱟᱹᱲ ᱵᱤᱱ ᱵᱟᱲᱟᱭ ᱜᱮᱭᱟ ᱛᱚ?
ᱦᱮᱸ ᱵᱟᱰᱟᱭᱟᱞᱤᱧ ᱾
ᱚᱱᱟ ᱵᱟᱹᱭᱦᱟᱹᱲ ᱫᱷᱟᱨᱮ ᱫᱚ ᱦᱟᱸᱜ ᱞᱮ ᱨᱚᱦᱚᱭ ᱪᱟᱵᱟ ᱜᱚᱫ ᱟᱠᱟᱜ ᱞᱮᱠᱟᱜᱮ ᱾ ᱚᱱᱟ ᱫᱷᱟᱨᱮ ᱫᱚ ᱾ ᱟᱫᱚ ᱠᱷᱩᱵ ᱠᱚᱢ ᱦᱚᱲ ᱢᱮᱱᱟᱜ ᱟᱠᱟᱫ ᱠᱚᱜᱮᱭᱟ ᱡᱮ ᱟᱹᱣᱨᱤ ᱠᱚ ᱨᱚᱦᱚᱭᱟ ᱾ ᱵᱟᱠᱷᱟᱱ ᱨᱚᱦᱚᱭ ᱪᱟᱵᱟ ᱜᱚᱫ ᱟᱠᱟᱜ ᱞᱮᱠᱟ ᱜᱮᱞᱮ ᱾ ᱟᱫᱚ ᱦᱟᱸᱜ ᱱᱤᱛᱚᱜ ᱚᱱᱟ ᱜᱷᱩᱴᱩ ᱦᱟᱸᱜ ᱜᱷᱩᱴᱩ ᱨᱮᱱᱟᱜ ᱫᱚ ᱦᱟᱸᱜ ᱮᱠᱷᱚᱱ ᱵᱟᱹᱠᱤ ᱜᱮᱭᱟ ᱾ ᱜᱷᱩᱴᱩ ᱫᱚ ᱦᱟᱸᱜ ᱵᱟᱝ ᱫᱟᱜ ᱞᱮᱱᱠᱷᱟᱱ ᱦᱟᱸᱜ ᱾ ᱵᱟᱝ ᱤᱭᱟᱹᱜ ᱠᱟᱱᱟᱜ ᱛᱟᱯᱚᱨ ᱜᱷᱩᱴᱩ ᱞᱟᱹᱜᱤᱫ ᱛᱚ ᱦᱟᱸᱜ ᱛᱚᱞᱟ ᱠᱚᱦᱚᱸ ᱵᱟᱞᱮ ᱜᱤᱰᱤ ᱟᱠᱟᱫᱟ ᱾ ᱮᱱᱠᱷᱟᱱ ᱞᱟᱹᱭ ᱮᱟᱫᱟᱞᱮ ᱜᱷᱩᱴᱩ ᱫᱚ ᱦᱟᱜ ᱟᱪᱷᱲᱟ ᱦᱩᱭᱩᱜᱼᱟ ᱾ ᱚᱱᱟ ᱥᱮᱛᱟᱜ ᱛᱮᱦᱮᱧ ᱢᱟ ᱦᱚᱞᱟ ᱢᱤᱫ ᱧᱤᱫᱟᱹ ᱫᱟᱜ ᱮ ᱛᱮᱦᱮᱧ ᱫᱟᱜ ᱟᱠᱟᱱᱟ ᱾ ᱫᱟᱜ ᱠᱚ ᱛᱟᱦᱮᱱ ᱠᱟᱱᱟ ᱥᱮ ᱵᱟᱝ ᱚᱱᱟ ᱦᱩᱭᱩᱜ ᱠᱟᱱᱟ ᱠᱟᱛᱷᱟ ᱾ ᱟᱪᱪᱷᱟ ᱵᱟᱞᱤ ᱦᱟᱥᱟ ᱛᱚ ᱫᱟᱜ ᱢᱟᱱᱮ ᱵᱮᱥᱤ ᱞᱟᱜᱤᱫᱚᱜᱼᱟ ᱞᱚᱜᱚᱱ ᱛᱮ ᱚᱨᱟᱭ
ᱦᱳᱭ ᱟᱞᱮ ᱥᱮᱫ ᱫᱚ ᱚᱱᱠᱟ ᱵᱟᱹᱭᱦᱟᱹᱲ ᱜᱮ ᱟᱞᱮ ᱦᱚᱸ ᱨᱚᱦᱚᱭ ᱫᱚᱞᱮ ᱮᱛᱚᱦᱚᱵ ᱟᱠᱟᱜᱼᱟ ᱾ ᱥᱟᱹᱨᱫᱤ ᱜᱚᱫ ᱟᱠᱟᱫ ᱟᱞᱮ ᱟᱫᱚ ᱚᱱᱠᱟ ᱜᱷᱩᱴᱩ ᱠᱷᱮᱛ ᱫᱚ ᱵᱟᱝ ᱫᱟᱜ ᱟᱠᱟᱱ ᱛᱟᱞᱮᱭᱟ ᱾ ᱟᱹᱣᱨᱤ ᱞᱮ ᱨᱚᱦᱚᱭᱟ ᱚᱱᱟ ᱠᱚᱫᱚ ᱦᱟᱸᱜ ᱠᱷᱟᱱ ᱛᱤᱥ ᱚᱱᱠᱟ ᱥᱮᱨᱢᱟ ᱡᱟᱹᱲᱤ ᱵᱷᱟᱜᱤ ᱴᱷᱤᱠ ᱦᱩᱭᱩᱜᱼᱟ ᱾ ᱛᱚᱵᱮ ᱟᱹᱱᱤᱡ ᱜᱮ ᱜᱷᱩᱴᱩ ᱠᱚᱫᱚ ᱨᱚᱦᱚᱭ ᱜᱟᱱᱚᱜ ᱛᱟᱞᱮᱭᱟ ᱾
ᱛᱚ ᱟᱯᱮ ᱚᱱᱛᱮ ᱫᱚ ᱚᱱᱠᱟ ᱠᱮᱱᱮᱞ ᱵᱟᱠᱷᱟᱱ ᱥᱮᱞᱳ ᱤᱭᱟᱹ ᱠᱚᱫᱚ ᱵᱟᱹᱱᱩᱜ ᱟᱠᱟᱫᱟ ᱚᱱᱠᱟ ᱱᱟᱹᱭ ᱠᱚ? ᱚᱱᱠᱟᱱᱟᱜ
ᱟᱞᱮ ᱱᱚᱛᱮ ᱫᱚ ᱦᱩᱭᱩᱜ ᱠᱟᱱᱟ ᱾ ᱮᱜ ᱚᱱᱠᱟ ᱫᱚ ᱵᱟᱹᱱᱩᱜ ᱟᱠᱟᱫ-ᱟ ᱪᱮᱫ ᱦᱚᱸ ᱡᱟᱦᱟᱸ ᱠᱚᱵᱤᱱ ᱞᱟᱹᱭ ᱠᱮᱜᱼᱟ ᱱᱟᱹᱭ ᱦᱚᱸ ᱵᱟᱹᱱᱩᱜ ᱟᱠᱟᱜᱼᱟ ᱠᱮᱱᱮᱞ ᱦᱚᱸ ᱵᱟᱹᱱᱩᱜ ᱟᱠᱟᱜᱼᱟ ᱾ ᱟᱨ ᱥᱮᱞᱚ ᱠᱚ ᱥᱮ ᱢᱤᱱᱤ ᱠᱚ ᱚᱱᱟ ᱠᱚᱦᱚᱸ ᱵᱟᱹᱱᱩᱜ ᱟᱠᱟᱜᱼᱟ ᱾ ᱟᱞᱮ ᱥᱮᱫ ᱫᱚ ᱫᱟᱜ ᱨᱮᱱᱟᱜ ᱫᱚ ᱫᱚᱢᱮᱜᱮ ᱚᱵᱷᱟᱵ ᱾ ᱡᱟᱦᱟᱸ ᱥᱮᱨᱢᱟ ᱡᱟᱹᱲᱤ ᱦᱩᱭᱩᱜᱼᱟ ᱾ ᱚᱱᱟᱛᱮ ᱡᱩᱫᱤ ᱥᱮᱨᱢᱟ ᱡᱟᱹᱲᱤ ᱵᱷᱟᱹᱜᱤ ᱴᱷᱤᱠ ᱦᱩᱭᱱᱟ ᱛᱟᱦᱞᱮ ᱪᱟᱥ ᱦᱩᱭᱩᱜ ᱛᱟᱞᱮᱭᱟ ᱟᱨ ᱵᱟᱠᱷᱟᱱ ᱫᱚ ᱵᱟᱝ ᱦᱩᱭᱩᱜᱼᱟ ᱟᱞᱮ ᱥᱮᱫ ᱫᱚ ᱾
ᱚ ᱚᱱᱮ ᱚᱱᱠᱟᱱᱟᱜ ᱫᱚ ᱪᱮᱫ ᱦᱚᱸ ᱵᱟᱹᱱᱩᱜᱼᱟ ᱛᱟᱦᱚᱞᱮ ᱾ ᱵᱟᱝ ᱛᱟᱦᱚᱞᱮ ᱛᱟᱦᱚᱞᱮ ᱟᱯᱮ ᱫᱚ ᱛᱟᱦᱚᱞᱮ ᱡᱩᱫᱤ ᱥᱮᱨᱢᱟ ᱡᱟᱹᱲᱤ ᱛᱮ ᱵᱟᱝ ᱫᱟᱜ ᱵᱟᱝ ᱦᱩᱭ ᱞᱮᱱᱟ ᱾ ᱛᱟᱦᱚᱞᱮ ᱠᱷᱟᱱ ᱫᱚ ᱪᱟᱥ ᱵᱟᱝᱯᱮ ᱪᱟᱥ ᱫᱟ
ᱦᱮᱸ ᱦᱮᱸ ᱮᱠᱫᱚᱢ ᱵᱟᱝ ᱾ ᱥᱮᱨᱢᱟ ᱡᱟᱹᱲᱤ ᱵᱟᱝ ᱦᱩᱭ ᱞᱮᱱᱠᱷᱟᱱ ᱴᱷᱤᱠ ᱴᱷᱤᱠ ᱴᱷᱟᱠ ᱪᱟᱥ ᱦᱚᱸ ᱵᱟᱝ ᱦᱩᱭᱩᱜ ᱛᱟᱞᱮᱭᱟ ᱾ ᱟᱞᱮ ᱥᱮᱫ ᱫᱚ ᱚᱱᱠᱟ ᱠᱮᱱᱮᱞ ᱠᱚᱦᱚᱸ ᱵᱟᱹᱱᱩᱜ ᱟᱠᱟᱫᱟ, ᱱᱟᱹᱭ ᱠᱚᱦᱚᱸ ᱵᱟᱹᱱᱩᱜ ᱟᱠᱟᱫᱟ, ᱢᱟᱱᱮ ᱥᱮᱨᱢᱟ ᱡᱟᱹᱲᱤ ᱵᱟᱫ ᱠᱟᱛᱮᱜ ᱫᱚ ᱮᱴᱟᱜ ᱠᱳᱱᱳ ᱫᱟᱜ ᱨᱮᱱᱟᱜ ᱵᱷᱟᱜᱤ ᱵᱮᱵᱚᱥᱛᱷᱟ ᱫᱚ ᱵᱟᱹᱱᱩᱜ ᱟᱠᱟᱫ ᱛᱟᱞᱮᱭᱟ ᱾
ᱟᱞᱮ ᱫᱚ ᱦᱟᱸᱜ ᱠᱮᱱᱮᱞ ᱦᱟᱸᱜ ᱟᱞᱮ ᱫᱚᱜ ᱜᱷᱩᱴᱩ ᱠᱚᱫᱚ ᱦᱟᱸᱜ ᱠᱮᱱᱮᱞ ᱵᱷᱚᱨᱥᱟ ᱜᱮᱞᱮ ᱨᱚᱦᱚᱭᱟ ᱟᱞᱮ ᱫᱚ ᱾
ᱟᱫᱚ ᱢᱟᱱᱮ ᱡᱟᱦᱟᱸ ᱚᱱᱟ ᱵᱟᱹᱭᱦᱟᱹᱲ ᱦᱮᱸ ᱵᱟᱹᱭᱦᱟᱹᱲ ᱚᱱᱟ ᱠᱚᱨᱮ ᱫᱚ ᱢᱤᱫ ᱵᱟᱨ ᱫᱚ ᱱᱮᱛᱟᱨ ᱫᱚ ᱠᱟᱹᱴᱤᱡ ᱢᱟᱱᱮ ᱵᱟᱹᱫᱽ ᱠᱚᱨᱮ ᱦᱚᱸ ᱮ ᱥᱤᱞᱳ ᱠᱚᱠᱚ ᱵᱟᱹᱭᱥᱟᱹᱣ ᱟᱠᱟᱫᱟ ᱛᱚ ᱟᱫᱚ ᱚᱱᱟ ᱥᱤᱛᱩᱝ ᱦᱩᱲᱩ ᱠᱚ ᱪᱟᱥ ᱜᱮᱭᱟ᱾
ᱚ ᱛᱟᱦᱞᱮ ᱛᱟᱦᱞᱮ ᱟᱯᱮ ᱥᱮᱫ ᱫᱚ ᱥᱮᱞᱳ ᱠᱚᱦᱚᱸ ᱢᱮᱱᱟᱜ ᱟᱠᱟᱜ
ᱦᱮᱸ ᱱᱮ ᱟᱨᱠᱤ ᱵᱟᱹᱭᱮᱥᱤ ᱛᱟᱠᱚ ᱞᱟᱦᱟ ᱛᱮᱫᱚ ᱵᱟᱝ ᱛᱟᱦᱮᱸ ᱠᱟᱱᱟ ᱞᱟᱦᱟ ᱛᱮᱫᱚ ᱢᱤᱫ ᱥᱤᱡᱤᱱ ᱜᱮᱠᱚ ᱪᱟᱥ ᱛᱟᱦᱮᱸᱫ ᱟᱨ ᱱᱤᱭᱟᱹ ᱫᱷᱟ ᱱᱤ ᱼᱼ ᱱᱤᱭᱟᱹ ᱫᱚ ᱢᱟᱱᱮ ᱟᱹᱰᱤ ᱜᱟᱱ ᱜᱮ ᱧᱮᱞ ᱠᱚ ᱵᱟᱹᱫᱽ ᱠᱷᱮᱛ ᱠᱚ ᱯᱷᱟᱸᱠᱟ ᱛᱟᱦᱮᱱ ᱜᱮᱭᱟ ᱛᱚ ᱟᱨ ᱢᱟᱱᱮ ᱜᱚᱴᱟ ᱵᱟ ᱵᱟᱹᱫ ᱛᱚ ᱟᱨ ᱵᱟᱵᱚᱱ ᱨᱚᱦᱚᱭ ᱫᱟᱲᱮᱭᱟᱜᱼᱟ ᱥᱮ ᱤᱭᱟᱹ ᱫᱚ ᱛᱩᱲᱤ ᱠᱚ ᱢᱟᱱᱮ ᱠᱷᱚᱥᱞᱟ ᱠᱚ ᱠᱚ ᱵᱟᱠᱚ ᱮᱨ ᱫᱟᱲᱮᱭᱟᱜ ᱜᱮᱭᱟ ᱛᱚ ᱮᱛᱟᱨ ᱫᱚ ᱦᱩᱲᱩ ᱠᱚ ᱪᱟᱥ ᱠᱫᱟᱼᱟ ᱵᱟᱨᱚ ᱢᱟᱱᱮ ᱵᱟᱨᱫᱚᱯᱷᱟ ᱨᱮ
ᱛᱟᱦᱞᱮ ᱪᱟᱥ ᱠᱟᱹᱢᱤ ᱦᱚᱸ ᱢᱟᱱᱮ ᱦᱩᱲᱩ ᱠᱚᱦᱚᱸ ᱵᱟᱨ ᱫᱷᱟᱣ ᱯᱮ ᱪᱟᱥᱟ ᱚᱱᱟ ᱥᱤᱞᱳ ᱠᱚ ᱢᱮᱱᱟᱜ ᱛᱮ
ᱦᱮᱸ ᱟᱫᱚ ᱠᱮᱱᱟ ᱠᱮᱱᱮᱞ ᱫᱟᱜ ᱠᱚ ᱟᱲᱟᱜ ᱵᱟᱲᱟᱭ ᱜᱮᱭᱟ ᱾ ᱮ ᱡᱚᱠᱷᱚᱱ ᱛᱚᱠᱷᱚᱱ ᱥᱤᱛᱩᱝ ᱥᱚᱢᱚᱭ ᱫᱚ ᱚᱱᱮ ᱵᱟᱨ ᱫᱷᱟᱣ ᱜᱟᱱ ᱠᱚ ᱟᱲᱟᱜ ᱜᱮᱭᱟ ᱛᱚ ᱾ ᱟᱨ ᱛᱩᱯᱩᱱ ᱠᱷᱚᱱ ᱠᱚᱢ ᱠᱷᱟᱱ ᱫᱚ ᱵᱟᱝ ᱜᱮᱠᱚ ᱟᱲᱟᱜ ᱫᱟᱲᱮᱭᱟᱜᱼᱟ ᱾ ᱟᱫᱚ ᱦᱟᱱᱮ ᱪᱮᱠᱟ ᱰᱮᱢ ᱨᱮ ᱡᱩᱫᱤ ᱪᱮᱠᱟ ᱫᱟᱜ ᱯᱚᱨᱤᱢᱟᱱ ᱡᱩᱚᱫᱤ ᱰᱷᱮᱨᱚᱜ ᱠᱟᱱᱟ ᱥᱮ ᱵᱟᱝ ᱥᱚᱦᱚᱵ ᱠᱟᱱᱟ ᱩᱱ ᱥᱚᱢᱚᱭ ᱠᱚ ᱟᱲᱟᱜ ᱜᱮᱭᱟ ᱟᱨ ᱵᱟᱠᱷᱟᱡ ᱫᱚ ᱵᱟᱝ ᱟᱨ ᱱᱤᱛᱚᱜ ᱢᱟᱛᱚ ᱦᱟᱸᱜ ᱫᱟᱜ ᱮᱫᱟᱭᱛᱚ ᱮᱚᱱ ᱰᱮᱢ ᱨᱮᱦᱚᱸ ᱫᱟᱜ ᱦᱤᱛᱚ ᱰᱷᱮᱨᱚᱜ ᱠᱟᱱ ᱜᱮᱭᱟ ᱛᱚ ᱟᱲᱟᱜ ᱵᱟᱟᱹᱲᱤᱭᱟᱠᱚ ᱟᱨᱠᱚ ᱱᱤᱭᱟᱹ ᱥᱤᱡᱤᱱ ᱦᱚᱸᱠᱚ ᱟᱲᱟᱜ ᱟᱞᱮᱜᱮᱭᱟ
ᱦᱮᱸ ᱱᱤᱛᱚᱜ ᱫᱚ ᱰᱮᱢ ᱠᱚᱦᱚᱸ ᱯᱮᱨᱮᱡᱚᱜᱼᱟ ᱛᱚ
ᱦᱩᱸ ᱦᱩᱸ
ᱡᱩᱫᱤ ᱵᱷᱟᱜᱮ ᱴᱷᱤᱠ ᱥᱮᱨᱢᱟ ᱡᱟᱹᱲᱤ ᱦᱩᱭᱩᱜᱼᱟ
ᱦᱮᱸ
ᱛᱟᱦᱚᱞᱮ ᱟᱯᱮᱥᱮᱫ ᱫᱚ ᱚᱱᱟ ᱦᱩᱲᱩ ᱠᱚ ᱵᱟᱫ ᱠᱟᱛᱮᱜ ᱟᱨ ᱥᱚᱵᱡᱤ ᱠᱚᱯᱮ ᱨᱚᱦᱚᱭ ᱜᱮᱭᱟ
ᱥᱚᱵᱽᱡᱤ ᱥᱚᱵᱽᱡᱤ ᱠᱚᱫᱚ ᱦᱟᱸᱜ ᱚᱱᱠᱟ ᱫᱚ ᱢᱟᱱᱮ ᱵᱟᱲᱜᱮ ᱠᱚᱨᱮ ᱜᱮ ᱨᱚᱱᱮ ᱚᱲᱟᱜ ᱵᱟᱲᱮ ᱠᱚᱨᱮᱜᱮ ᱨᱚᱦᱚᱭ ᱦᱩᱭᱩᱜᱼᱟ ᱚᱱᱠᱟ ᱠᱷᱮᱛ ᱠᱚᱨᱮ ᱫᱚ ᱵᱟᱝ ᱜᱮ ᱚᱱᱟ ᱱᱤᱛᱚᱜ ᱫᱚ ᱵᱟᱹᱫᱽ ᱠᱷᱮᱛᱨᱮ ᱦᱟᱸᱜ ᱫᱚ ᱦᱟᱸᱜ ᱢᱟᱱᱮ ᱡᱚᱛᱚ ᱜᱚᱴᱟ ᱵᱟᱹᱫᱽ ᱠᱷᱮᱛᱨᱮ ᱦᱩᱲᱩ ᱜᱮ ᱨᱚᱦᱚᱭ ᱦᱩᱭᱩᱜᱼᱟ ᱮᱴᱟᱜ ᱫᱚ ᱚᱱᱮ ᱵᱟᱲᱜᱮ ᱠᱚᱨᱮ ᱡᱩᱫᱤ ᱦᱟᱸᱟᱜ ᱯᱷᱟᱸᱠᱟ ᱛᱟᱦᱮᱸᱭᱮᱱᱟ ᱚᱱᱟ ᱩᱰᱟᱝ ᱨᱮᱜᱮ ᱡᱟ ᱦᱩᱭᱮᱱ ᱵᱮᱸᱜᱟᱲᱸ ᱠᱚᱸᱰᱟ ᱠᱚᱸᱦᱰᱟ ᱫᱚ ᱵᱟᱝ ᱵᱮᱸᱜᱟᱲ ᱟᱨ ᱚᱱᱟ ᱠᱚ ᱵᱷᱮᱱᱰᱤ ᱠᱚ ᱚᱱᱟ ᱠᱚ ᱟᱨ ᱜᱩᱴᱤ ᱚᱱᱟ ᱠᱚ ᱟᱨᱠᱤ ᱟᱨ ᱡᱷᱤᱸᱜᱟᱹ ᱚᱱᱠᱟ
ᱦᱮᱸ ᱚᱱᱠᱟ ᱜᱮ ᱩᱛᱩ ᱠᱚᱵᱚᱱ ᱨᱚᱦᱚᱭ ᱠᱟᱜ ᱠᱷᱟᱱ ᱫᱚ ᱚᱱᱠᱟ ᱠᱤᱨᱤᱧ ᱠᱚ ᱵᱟᱝ ᱦᱩᱭᱩᱜᱼᱟ ᱫᱚᱢᱮ ᱫᱚ ᱵᱟᱝ ᱚᱵᱷᱟᱵᱚᱜᱼᱟ ᱡᱚᱠᱷᱚᱱ ᱥᱚᱴ ᱯᱟᱲᱟᱜᱼᱟ ᱚᱱᱠᱟ ᱠᱤᱨᱤᱧ ᱠᱚ ᱵᱟᱝᱵᱚᱱ ᱥᱮᱱ ᱫᱟᱲᱮᱭᱟᱜ ᱠᱷᱟᱱ ᱡᱟᱦᱟᱸ ᱠᱚ ᱵᱟᱲᱜᱮ ᱠᱚᱨᱮ ᱢᱮᱱᱟᱜᱼᱟ ᱚᱱᱟ ᱠᱚᱜᱮᱵᱚᱱ ᱟᱹᱜᱩᱭᱟ ᱞᱚᱜᱚᱱ
ᱦᱮᱸ ᱛᱟᱦᱚᱞᱮ ᱡᱚᱢ ᱵᱟᱲᱟ ᱠᱚᱫᱚ ᱦᱩᱭ ᱠᱟᱱ ᱛᱟᱵᱤᱱᱟ ᱥᱮ ᱵᱟᱝ
ᱦᱮᱸ ᱡᱚᱢ ᱵᱟᱲᱟ ᱠᱚᱫᱚ ᱦᱩᱭ ᱟᱠᱟᱱ ᱛᱟᱹᱟᱞᱤᱧ ᱜᱮᱭᱟ ᱥᱮᱛᱟᱜ ᱨᱮᱱᱟᱜ ᱫᱚ ᱟᱹᱵᱤᱱ ᱜᱮ
ᱦᱮᱸ ᱡᱚᱢ ᱠᱚᱫᱚ ᱦᱩᱭ ᱠᱟᱱᱟ ᱦᱩᱭᱫᱚ ᱠᱤᱜ ᱵᱟᱡᱟᱨ ᱥᱮᱫ ᱪᱟᱞᱟᱜ ᱦᱩᱭᱩᱜ ᱞᱟᱹᱜᱤᱫ ᱚᱱᱟᱭ ᱨᱮᱜ ᱥᱡᱽ ᱥᱟᱯᱲᱟᱣ ᱦᱩᱭᱩᱜ ᱠᱟᱱᱟ ᱦᱟᱸᱜ
ᱟᱪᱪᱷᱟ ᱦᱳᱭ ᱛᱟᱦᱞᱮ ᱟᱯᱮᱥᱮᱫ ᱫᱚ ᱱᱚᱣᱟ ᱟᱵᱩᱣᱟᱜ ᱡᱟᱦᱟᱸ ᱯᱚᱨᱚᱵᱽ ᱠᱚ ᱪᱮᱫ ᱪᱮᱫ ᱯᱚᱨᱚᱵᱽ ᱠᱚ ᱦᱩᱭᱩᱜ ᱜᱮᱭᱟ
ᱯᱚᱨᱚᱵᱽ ᱠᱚᱫᱚ ᱦᱟᱸᱜ ᱵᱷᱟᱜᱤ ᱦᱩᱭᱩᱜ-ᱟ ᱱᱤᱭᱟᱹ ᱱᱤᱭᱟᱹ ᱥᱳᱚᱢᱚᱭ ᱫᱚ ᱦᱟᱸᱜ ᱮᱠᱷᱚᱱ ᱫᱚ ᱵᱩᱨᱩ ᱵᱚᱸᱜᱟ ᱠᱚᱫᱚ ᱯᱟᱨᱚᱢ ᱪᱟᱵᱟᱭᱮᱱᱟ ᱮᱠᱷᱚᱱ ᱫᱚ ᱦᱳᱭ ᱱᱟᱦᱟᱸᱜ ᱮᱸᱫᱮ ᱯᱚᱨᱚᱵᱽ ᱢᱮᱱᱟᱜ ᱠᱟᱫᱟ ᱛᱚ ᱦᱟᱸᱜ ᱮᱸᱫᱮ ᱟᱸᱚᱢᱫ ᱜᱮᱭᱟ ᱵᱤᱱ
ᱦᱮᱸ ᱟᱸᱡᱚᱢ ᱫᱚᱞᱤᱧ ᱟᱸᱡᱚᱢ ᱠᱟᱜᱼᱟ ᱢᱮᱱᱠᱷᱟᱱ ᱟᱞᱮ ᱥᱮᱫ ᱫᱚ ᱦᱟᱸᱠᱦᱟᱠᱷᱟᱱ ᱵᱟᱝ ᱦᱩᱭᱩᱜ ᱜᱮᱭᱟ ᱚᱱᱟ ᱫᱚ ᱵᱟᱹᱞᱤᱧ ᱵᱟᱲᱟᱭᱟ ᱚᱱᱟ ᱫᱚ
ᱨᱮ ᱦᱩᱭᱩᱜᱼᱟ ᱦᱟᱸᱜ ᱮᱸᱫᱮ ᱯᱚᱨᱚᱵᱽ ᱦᱩᱭᱩᱜᱼᱟ ᱦᱟᱸᱜ ᱟᱨ ᱜᱚᱢᱦᱟ ᱯᱚᱨᱚᱵᱽ ᱢᱮᱱᱟᱜ ᱨᱮᱦᱚᱸ ᱟᱫᱚ ᱜᱚᱢᱦᱟ ᱯᱚᱨᱚᱵᱽ ᱨᱮᱫᱚ ᱚᱱᱠᱟ ᱫᱚ ᱦᱟᱸᱜ ᱵᱟᱝᱠᱚ ᱤᱭᱟᱹ ᱵᱟᱲᱟᱭ ᱜᱮᱭᱟ ᱢᱟᱱᱮ ᱵᱟᱝᱠᱚ ᱠᱚᱨᱟᱣ ᱵᱟᱲᱟᱭ ᱜᱮᱭᱟ ᱚᱱᱠᱟᱱᱟᱜ ᱤᱭᱟᱹ ᱠᱚᱫᱚ ᱢᱟᱱᱮ ᱡᱟᱦᱟᱱᱟᱜ ᱯᱟᱛᱟ ᱴᱟᱺᱰᱤ ᱞᱮᱠᱟ ᱫᱚ ᱡᱮ ᱢᱮᱞᱟ ᱴᱮᱞᱟ ᱠᱚᱫᱚ ᱫᱚᱝ ᱫᱚ ᱵᱟᱝᱠᱚ ᱵᱟᱹᱭᱥᱟᱹ ᱚᱱᱟ ᱫᱚ ᱚᱲᱟᱜ ᱠᱚᱨᱮ ᱜᱮ ᱡᱟᱦᱟᱱᱟᱜ ᱵᱚᱸᱜᱟ ᱵᱟᱲᱟ ᱠᱟᱛᱮ ᱦᱮᱸ ᱡᱚᱢ ᱧᱩ ᱵᱟᱲᱟ ᱜᱮ ᱚᱱᱟᱫᱚ
ᱦᱳᱭ ᱟᱞᱮ ᱥᱮᱫ ᱦᱚᱸ ᱦᱮᱸ ᱞᱟᱹᱭ ᱫᱟᱞᱤᱧ ᱟᱞᱮ ᱥᱮᱫ ᱦᱚᱸ ᱜᱳᱢᱦᱟ ᱯᱚᱨᱚᱵᱽ ᱫᱚᱠᱚ ᱢᱟᱱᱟᱣ ᱜᱮᱭᱟ ᱚᱱᱠᱟ ᱡᱟᱦᱟᱸ ᱫᱚ ᱨᱟᱠᱷᱤ ᱯᱩᱨᱱᱤᱢᱟᱨᱮ ᱜᱳᱢᱦᱟ ᱯᱚᱨᱚᱵᱽ ᱫᱚ ᱦᱩᱭᱩᱜ ᱠᱟᱱᱟ ᱟᱫᱚ ᱚᱱᱠᱟ ᱛᱟᱞᱮ ᱯᱤᱴᱷᱟᱹ ᱠᱚᱞᱮ ᱵᱮᱱᱟᱣᱟ ᱡᱟᱦᱟᱸ ᱥᱟᱠᱟᱢ ᱨᱮᱱᱟᱜ ᱰᱚᱜᱚᱨ ᱥᱟᱠᱟᱢ ᱨᱮᱞᱮ ᱯᱤᱴᱷᱟᱹᱭᱟ ᱚᱱᱠᱟ ᱜᱮ ᱟ ᱚᱱᱟ ᱫᱚ ᱡᱤᱞ ᱦᱟᱹᱠᱩ ᱠᱚᱦᱚᱸ ᱠᱚ ᱟᱹᱜᱩᱭ ᱜᱮᱭᱟ ᱡᱚᱢ ᱜᱮᱭᱟ ᱠᱚ ᱩᱛᱩ ᱠᱟᱛᱮ ᱛᱮ ᱟᱫᱚ ᱚᱱᱟ ᱫᱚ ᱛᱟᱞᱮ ᱯᱤᱴ ᱯᱤᱴᱷᱟᱹ ᱜᱮ ᱟᱥᱚᱞ ᱫᱚ ᱠᱟᱱᱟ ᱡᱮ ᱛᱟᱞᱮ ᱜᱮᱠᱚ ᱯᱤᱴᱷᱟᱹᱭ ᱛᱟᱦᱮᱸᱦ-ᱟ ᱯᱟᱹᱦᱤᱞ ᱫᱚ ᱰᱚᱜᱚᱨ ᱥᱟᱠᱟᱢ ᱨᱮᱱᱟᱜ ᱟᱫᱚ ᱱᱮᱛᱟᱨ ᱫᱚ ᱟᱭᱢᱟ ᱠᱤᱪᱷᱩ ᱜᱮᱵᱚᱱ ᱵᱮᱱᱟᱣᱮᱫ-ᱟ
ᱦᱳᱭ ᱦᱳᱭ
ᱱᱚᱝᱠᱟᱱᱟᱜ ᱛᱟᱞᱮ ᱯᱤᱴᱷᱟᱹ ᱜᱮ ᱛᱟᱞᱮ ᱨᱮᱱᱟᱜ ᱠᱷᱤᱨ ᱛᱮ ᱡᱟᱦᱟᱸ ᱠᱚ ᱵᱮᱱᱟᱜ ᱠᱟᱱᱟ ᱦᱳᱭ ᱟᱞᱮᱥᱮᱫ ᱦᱚᱸ ᱚᱱᱠᱟ ᱜᱮ ᱦᱳᱭᱳᱜ-ᱟ ᱚᱱᱠᱟ ᱡᱟᱹᱥᱛᱤ ᱫᱤᱱ ᱫᱚ ᱵᱟᱝ ᱚᱱᱟ ᱫᱚ ᱢᱤᱫ ᱫᱤᱱ ᱜᱮᱞᱮ ᱢᱟᱱᱟᱣᱟ
ᱚ ᱦᱮᱸᱛᱚ ᱚᱱᱟ ᱫᱚ ᱢᱤᱫ ᱫᱤᱱ ᱢᱟᱨᱟᱝ ᱯᱚᱨᱚᱵ ᱫᱚ ᱵᱟᱝ ᱠᱟᱱᱟ ᱛᱚ
ᱦᱳᱭ ᱚᱱᱟ ᱫᱚ ᱫᱚᱢᱮ ᱢᱟᱨᱟᱝ ᱯᱚᱨᱚᱵᱽ ᱫᱚ ᱵᱟᱝ ᱠᱟᱱᱟ
ᱦᱮᱸ
ᱦᱮᱸ ᱛᱟᱦᱚᱞᱮ ᱟᱯᱮᱥᱮᱫ ᱫᱚ ᱱᱮᱛᱟᱨ ᱫᱚ ᱚᱱᱠᱟ ᱡᱟᱦᱟᱸ ᱪᱟᱥ ᱠᱟᱹᱢᱤ ᱞᱟᱹᱜᱤᱫ ᱛᱮ ᱠᱷᱮᱛ ᱠᱚᱠᱚ ᱞᱚᱥᱚᱫ ᱫᱟ ᱪᱮᱫ ᱪᱮᱫ ᱠᱚᱛᱮ ᱚᱱᱠᱟ ᱡᱟᱹᱥᱛᱤ ᱧᱮᱞᱚᱜ ᱠᱟᱱᱟ ᱱᱟᱦᱮᱞ ᱠᱚ ᱥᱮ ᱚᱱᱟ ᱡᱟᱦᱟᱸ ᱱᱮᱛᱟᱨ ᱢᱟ ᱮ ᱡᱟᱦᱟᱸ ᱢᱮᱥᱤᱱ ᱠᱚ ᱩᱰᱩᱜ ᱠᱟᱱᱟ
ᱱᱟᱦᱟᱜ ᱢᱟᱱᱮ ᱞᱚᱥᱚᱫ ᱫᱚ ᱦᱟᱸᱜ ᱵᱟᱱᱟᱨ ᱛᱮᱜᱮ ᱦᱩᱭᱩᱜ ᱠᱟᱱᱟ ᱟᱫᱚ ᱡᱟᱹᱥᱛᱤ ᱫᱚ ᱦᱟᱸᱜ ᱢᱟᱱᱮ ᱟᱵᱚ ᱫᱚ ᱦᱟᱸᱜ ᱢᱟᱱᱮ ᱠᱚᱢ ᱴᱟᱭᱤᱢ ᱛᱮ ᱠᱟᱹᱴᱤᱡ ᱡᱟᱹᱥᱛᱤ ᱠᱟᱹᱢᱤ ᱩᱫᱩᱜ ᱨᱮᱱᱟᱜ ᱵᱚᱱ ᱧᱮᱞᱟᱥᱮ ᱚᱱᱟᱛᱮ ᱦᱟᱜ ᱟᱫᱚ ᱴᱟᱠᱴᱚᱨ ᱠᱚ ᱠᱟᱛᱮ ᱜᱮᱜ ᱤᱱ ᱠᱚᱛᱮ ᱜᱮ ᱥᱤ ᱵᱟᱲᱟ ᱦᱚᱪᱚᱭ ᱦᱩᱭᱩᱜ ᱠᱟᱱᱟ ᱟᱫᱚ ᱦᱩᱰᱤᱧ ᱦᱩᱰᱤᱧ ᱠᱷᱮᱛ ᱠᱚᱫᱚ ᱚᱱᱟ ᱠᱚᱫᱚ ᱦᱟᱸᱜ ᱩᱱᱟᱹᱜ ᱟᱹᱪᱩᱨ ᱛᱮ ᱫᱚᱢᱮ ᱴᱟᱭᱤᱢ ᱠᱚ ᱥᱚᱢᱚᱭ ᱠᱚ ᱞᱟᱜᱟᱜ ᱟᱛᱚ ᱚᱱᱟᱛᱮ ᱟᱫᱚ ᱚᱱᱟ ᱠᱚᱫᱚ ᱚᱸᱰᱮ ᱱᱟᱦᱮᱞ ᱛᱮᱜᱮ ᱠᱟᱰᱟ ᱱᱟᱦᱮᱞ ᱰᱟᱹᱝᱨᱤ ᱱᱟᱦᱮᱞ ᱢᱮᱱᱟᱜ ᱟᱠᱟᱫᱟ ᱚᱱᱛᱮ ᱜᱮ ᱥᱤ ᱵᱟᱲᱟ ᱦᱩᱭᱩᱜ-ᱟ
ᱦᱮᱸ ᱦᱮᱸ ᱚᱱᱠᱟᱜᱮ ᱮᱜ ᱱᱮᱛᱟᱨ ᱫᱚ ᱚᱱᱠᱟᱜᱮ ᱟᱵᱚ ᱦᱮᱸ ᱟᱵᱚ ᱡᱟᱹᱥᱛᱤ ᱱᱮᱛᱟᱨ ᱫᱚ ᱥᱩᱠ ᱥᱟᱱᱟᱭᱮᱫ ᱵᱚᱱᱟ ᱛᱚ ᱟᱫᱚ ᱚᱱᱟ ᱛᱮ ᱢᱟᱱᱮ ᱱᱟᱦᱮᱞ ᱠᱚᱛᱮ ᱫᱚ ᱱᱮᱛᱟᱨ ᱫᱚ ᱵᱟᱵᱚᱱ ᱥᱤ ᱚᱪᱚᱭᱮᱫ-ᱟ ᱴᱮᱠᱴᱟᱨ ᱛᱮ ᱡᱟᱦᱟᱱᱟᱜ ᱢᱟᱱᱮ ᱚᱱᱠᱟ ᱮᱴᱟᱜ ᱠᱤᱪᱷᱩ ᱡᱟᱦᱟᱸᱱᱟᱜ ᱫᱟᱨᱟᱭᱛᱮ ᱠᱟᱹᱢᱤ ᱥᱟᱱᱟᱭᱮᱫ ᱵᱚᱱᱟ ᱟᱵᱚ ᱱᱤᱡᱮ ᱫᱟᱨᱟᱭ ᱛᱮᱫᱚ ᱚᱱᱠᱟ ᱫᱚ ᱵᱟᱵᱚᱱ ᱠᱟᱹᱢᱤᱭᱮᱫ-ᱟ ᱡᱮᱢᱚᱱ ᱪᱮᱫ ᱚᱱᱠᱟ ᱞᱚᱥᱚᱫ ᱞᱟᱹᱜᱤᱫ ᱛᱮ ᱢᱮᱥᱤᱱ ᱩᱰᱩᱠ ᱠᱟᱱᱟ ᱚᱱᱠᱟ ᱜᱮ ᱦᱩᱲᱩ ᱨᱚᱦᱚᱭ ᱞᱟᱹᱜᱤᱫ ᱛᱮ ᱤᱨ ᱞᱟᱹᱜᱤᱫ ᱛᱮ ᱥᱟᱱᱟᱢ ᱠᱤᱪᱷᱩ ᱞᱟᱹᱜᱤᱫ ᱛᱮᱜᱮ ᱚᱱᱠᱟ ᱢᱮᱥᱤᱱ ᱢᱮᱱᱟᱜ ᱟᱠᱟᱜ ᱱᱮᱛᱟᱨ ᱫᱚ
ᱟᱫᱚ ᱚᱱᱟ ᱟᱫᱚ ᱡᱮᱱᱟᱨᱮᱥᱚᱱ ᱠᱚ ᱯᱟᱞᱴᱟᱣ ᱤᱫᱤᱜ ᱠᱟᱱᱟ ᱚᱱᱠᱟ ᱫᱚ ᱱᱟᱣᱟ ᱱᱟᱣᱟᱱᱟᱜ ᱛᱩᱫᱩᱜ ᱠᱟᱱᱟ ᱟᱫᱚ ᱮᱱᱠᱷᱟᱱ ᱚᱱᱮ ᱟᱵᱚ ᱚᱱᱮ ᱪᱮᱫ ᱠᱚ ᱞᱟᱹᱭ-ᱟ᱾ ᱚᱱᱮ ᱯᱚᱨ ᱩᱱᱠᱩ ᱰᱟᱝᱨᱤ ᱠᱚᱦᱚᱸ ᱠᱚ ᱦᱟᱯᱤᱫ ᱤᱫᱮᱭᱟ ᱵᱟᱹᱭ ᱵᱟᱹᱭᱛᱮᱫᱚ ᱛᱟᱨᱯᱚᱨ ᱠᱟ ᱱᱟᱦᱮᱞ ᱠᱚ ᱥᱤᱭᱳᱜ ᱠᱚ ᱟᱬᱜᱚᱢ ᱠᱚ ᱛᱠᱷᱚᱱ ᱱᱟᱜᱽᱞᱮ ᱡᱟᱦᱟᱸ ᱢᱮᱱᱟᱜ ᱟᱠᱟᱫᱟ ᱥᱟᱯᱟᱵ ᱠᱚ ᱪᱟᱥ ᱠᱚᱨᱮᱱᱟᱜ ᱚᱱᱟ ᱠᱚᱦᱚᱸ ᱵᱟᱹᱭ ᱵᱟᱹᱭᱛᱮ ᱦᱟᱯᱤᱫ ᱤᱫᱤᱜ-ᱟ
ᱦᱮᱸ ᱵᱟᱹᱭ ᱵᱟᱹᱭᱛᱮ ᱦᱟᱹᱯᱤᱫ ᱤᱫᱤᱜ ᱠᱟᱱᱟ ᱚᱱᱠᱟᱜᱮ ᱤᱧᱟᱹᱜ
ᱟᱫᱚ ᱮᱢᱚᱱ ᱟᱫᱚ ᱮᱢᱚᱱ ᱡᱮᱱᱟᱨᱮᱥᱚᱱ ᱥᱮᱴᱮᱨᱚᱜ-ᱟ ᱟᱫᱚ ᱮᱠᱷᱚᱱ ᱛᱚᱠᱷᱚᱱ ᱟᱨᱚ ᱵᱤᱱ ᱧᱮᱞ ᱧᱟᱢᱟ ᱦᱟᱜ ᱪᱮᱫ ᱞᱮᱠᱟ ᱦᱟᱸᱜ ᱢᱟᱱᱮ ᱱᱤᱛᱚᱜ ᱦᱚᱸ ᱵᱟᱹᱫᱽ ᱠᱷᱮᱛ ᱠᱚᱨᱮ ᱥᱟᱨ ᱠᱚᱵᱚᱱ ᱮᱢᱟᱜ ᱠᱟᱱᱟ ᱥᱮ ᱟᱵᱚ ᱛᱮ ᱥᱮᱱ ᱩᱱᱟᱹᱜ ᱢᱮᱥᱤᱱ ᱩᱰᱚᱜ ᱮᱱᱟ ᱮᱠᱷᱚᱱ ᱪᱮᱠ ᱱᱟᱣᱟ ᱴᱮᱠᱱᱳᱞᱚᱡᱤ ᱩᱰᱩᱜ ᱮᱱᱟ ᱚᱱᱟ ᱢᱮᱥᱤᱱ ᱛᱮᱜᱮ ᱢᱟᱱᱮ ᱚᱱᱟᱨᱮᱢ ᱛᱩᱫ ᱠᱮᱫᱟ ᱟᱨ ᱚᱱᱟ ᱢᱮᱥᱤᱱ ᱛᱮᱜᱮ ᱜᱚᱴᱟ ᱨᱮᱭᱟᱜ ᱠᱟᱱᱟᱭ ᱥᱮ ᱥᱟᱨᱮ ᱪᱷᱩᱲᱭᱟᱹᱣ ᱫᱟ ᱱᱚᱝᱠᱟ ᱢᱟᱱᱮ ᱡᱮᱱᱟᱨᱮᱥᱚᱱ ᱯᱟᱞᱴᱟᱣ ᱤᱫᱤᱜ ᱠᱟᱱᱟ ᱩᱱᱟᱹᱜ ᱢᱮᱥᱤᱱ ᱠᱚ ᱩᱰᱩᱠᱼᱚᱜ ᱠᱟᱱᱟ
ᱦᱮᱸ ᱚᱱᱟ ᱫᱚ ᱦᱩᱭ ᱦᱚᱸ ᱫᱟᱲᱮᱭᱟᱜᱼᱟ ᱚᱱᱟ ᱫᱚ ᱞᱟᱹᱭ ᱫᱚ ᱵᱟᱝ ᱜᱟᱱᱚᱜ ᱠᱟᱱᱟ ᱱᱟᱜᱠᱷᱟᱱ ᱮᱸᱫ ᱫᱤᱱ ᱫᱤᱱ ᱛᱮ ᱟᱹᱰᱤ ᱟᱭᱢᱟ ᱠᱤᱪᱷᱩ ᱜᱮ ᱯᱚᱨᱤᱵᱚᱨᱛᱚᱱᱼᱚᱜ ᱠᱟᱱᱟ ᱛᱚ᱾
ᱦᱮᱸ ᱧᱮᱞ ᱫᱚ ᱢᱤᱫᱴᱟᱝ ᱤᱱᱴᱟᱨᱱᱮᱴ ᱨᱮ ᱧᱮᱞ ᱫᱚᱞᱤᱧ ᱧᱮᱞᱮᱫ ᱛᱟᱦᱮᱸᱫ ᱜᱮᱭᱟ ᱢᱟᱱᱮ ᱡᱟᱥᱛᱤ ᱡᱟᱦᱟᱸ ᱢᱮᱥᱤᱱ ᱛᱮ ᱠᱚᱨᱟᱣ ᱮᱫᱟ ᱢᱟᱱᱮ ᱮᱠᱷᱚᱱ ᱦᱚᱲ ᱫᱚ ᱡᱮ ᱵᱟᱹᱫᱽ ᱨᱮ ᱵᱚᱞᱚ ᱠᱟᱛᱮ ᱥᱯᱨᱮ ᱦᱳᱭ ᱛᱟᱠᱚᱣᱟ ᱚᱱᱠᱟ ᱫᱚ ᱵᱟᱝ ᱢᱮᱥᱤᱱ ᱨᱮ ᱵᱚᱞᱚ ᱠᱟᱛᱮ ᱥᱯᱨᱮ ᱠᱚ ᱤᱭᱟᱹ ᱠᱚᱨᱟᱣ ᱮᱫᱟ
ᱦᱮᱸ ᱚᱱᱠᱟᱜᱮ ᱟᱞᱤᱧ ᱦᱚᱸ ᱚᱱᱠᱟ ᱜᱮ ᱯᱷᱳᱱ ᱨᱮᱞᱤᱧ ᱧᱮᱞᱼᱮᱫ ᱛᱟᱦᱮᱸᱱᱟ ᱡᱮ ᱚᱱᱮ ᱦᱩᱲᱩ ᱨᱚᱦᱚᱭ ᱢᱮᱥᱤᱱ ᱚᱱᱟᱦᱚᱸ ᱩᱰᱩᱠ ᱟᱠᱟᱱᱟ ᱚᱱᱠᱟᱜᱮ ᱢᱮᱥᱤᱱ ᱫᱟᱨᱟᱭ ᱛᱮᱜᱮ ᱨᱚᱦᱚᱭ ᱜᱟᱱᱚᱜ ᱠᱟᱱᱟ ᱚᱱᱟᱦᱚᱸ
ᱦᱮᱸ ᱮᱱᱠᱷᱟᱱ ᱟᱵᱚ ᱛᱮᱜᱮ ᱟᱵᱚᱣᱼᱟᱜ ᱤᱭᱟᱹᱵᱚᱱ ᱦᱤᱲᱤᱧ ᱪᱟᱵᱟᱭᱮᱫᱟ ᱢᱟᱱᱮ ᱪᱟᱥᱵᱟᱥ ᱠᱷᱚᱱᱼᱟᱜ ᱵᱚᱱ ᱦᱤᱲᱤᱧᱮᱫᱟ ᱱᱚᱛᱮ ᱟᱵᱚ ᱢᱟᱱᱮ ᱟᱵᱚ ᱵᱚᱸᱜᱟ ᱵᱩᱨᱩ ᱠᱚᱨᱮ ᱡᱟᱦᱟᱸ ᱞᱟᱹᱠᱛᱤ ᱟᱹᱱᱤᱡ ᱠᱚ ᱞᱟᱜᱟᱜᱼᱟ ᱚᱱᱟ ᱠᱚᱦᱚᱸ ᱟᱫᱚ ᱵᱚᱱ ᱦᱤᱲᱤᱧ ᱪᱟᱵᱟᱭᱮᱫᱟ ᱚᱱᱟ ᱵᱚᱸᱜᱟᱜ ᱵᱚᱸᱜᱟ ᱵᱩᱨᱩ ᱠᱚᱦᱚᱸ ᱵᱚᱱ ᱦᱤᱲᱧ ᱲᱟᱵᱟᱭᱟ ᱚᱱᱠᱟ ᱵᱩᱡᱷᱟᱹᱜ ᱠᱟᱱᱟ ᱦᱮᱸ